ᱦᱮᱸ ᱦᱮᱞᱳ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱨᱚᱲ ᱠᱚ ᱴᱷᱤᱠ ᱴᱷᱟᱠ ᱟᱢᱚᱜ ᱠᱟᱱᱟ᱾
ᱦᱮᱸ ᱨᱚᱲ ᱠᱚ ᱴᱷᱤᱠ ᱴᱷᱟᱠ ᱟᱸᱡᱚᱢᱟ ᱟᱹᱞᱤᱧᱟᱜ ᱜᱮ᱾
ᱦᱮᱸ ᱟᱵᱤᱱᱟᱜ ᱦᱚᱸ ᱴᱷᱤᱠ ᱴᱷᱟᱠ ᱜᱮᱞᱤᱧ ᱟᱸᱡᱚᱢ ᱮᱫᱟ᱾
ᱦᱮᱸ ᱦᱮᱸ ᱛᱚᱵᱮ ᱱᱟᱯᱟᱭ ᱜᱮ ᱢᱮᱱᱟᱜ ᱵᱮᱱᱟ ᱛᱚ᱾
ᱦᱮᱸ ᱱᱤᱭᱟᱹ ᱵᱮᱲᱟ ᱫᱚ, ᱪᱟᱸᱫᱳ ᱵᱚᱸᱜᱟ ᱟᱥᱤᱥᱛᱮ ᱱᱟᱯᱟᱭ ᱵᱟᱲᱟ ᱜᱮ ᱢᱮᱱᱟᱜ ᱞᱤᱧᱟᱹ᱾ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ ᱪᱟᱸᱫᱳ ᱵᱚᱸᱜᱟ ᱟᱥᱤᱥᱛᱮ ᱢᱮᱱᱟᱜ ᱞᱤᱧᱟ, ᱛᱚ ᱚᱲᱟᱜ ᱠᱚᱨᱮᱱ ᱡᱚᱛᱚ ᱜᱮᱛᱚ ᱱᱟᱯᱟᱭ ᱵᱟᱲᱟ ᱜᱮ᱾
ᱦᱮᱸ ᱦᱤᱛᱟᱹᱜ ᱫᱚ ᱱᱟᱯᱟᱭ ᱵᱟᱲᱟ ᱜᱮ ᱥᱟᱱᱟᱢ ᱦᱚᱲ ᱠᱚᱜᱮ᱾
ᱦᱮᱸ ᱜᱚᱢᱠᱮ ᱛᱚᱵᱮ ᱞᱤᱧ ᱢᱮ, ᱦᱮᱸ ᱟᱹᱞᱤᱧᱨᱮ ᱚᱲᱟᱜ ᱦᱚᱲ ᱠᱚᱦᱚᱸ ᱱᱟᱯᱟᱭ ᱜᱮ᱾
ᱟᱪᱪᱷᱟ ᱟᱪᱪᱷᱟ ᱟᱪᱪᱷᱟ᱾ ᱟᱪᱪᱷᱟ ᱛᱟᱦᱚᱸᱞᱮ ᱞᱤᱧ ᱞᱟᱹᱭᱮᱫᱟ ᱪᱟᱥ ᱵᱟ ᱵᱟᱲᱟ ᱠᱚ ᱛᱤᱱᱟᱹᱜ ᱜᱟᱱ ᱯᱮ ᱞᱟᱦᱟ ᱠᱮᱫᱟ?
ᱦᱮᱸ ᱪᱟᱥᱵᱟᱥ ᱵᱚᱞᱛᱮ ᱫᱚ ᱚᱱᱠᱟ ᱫᱚ ᱵᱟᱝ ᱞᱟᱦᱟ ᱠᱟᱱᱟ ᱢᱟᱱᱮ᱾ ᱮᱠᱴᱩ ᱫᱮᱨᱤ ᱧᱚᱜ ᱛᱮ ᱫᱟᱜ ᱠᱟᱱᱟ ᱟᱨ ᱚᱱᱠᱟ ᱦᱚᱸ ᱡᱟᱹᱥᱛᱤ ᱫᱚ ᱵᱟᱝ ᱫᱟᱜ ᱠᱟᱱᱟ ᱛᱷᱚᱲᱟ᱾ ᱢᱤᱫ ᱢᱟᱨ ᱡᱟᱦᱟᱸ ᱠᱷᱮᱛ ᱠᱚᱨᱮ ᱫᱟᱜ ᱠᱟᱱᱟ ᱚᱱᱟᱜᱮ ᱨᱚᱦᱚᱭ ᱵᱟᱲᱟ ᱦᱩᱭᱩᱜ ᱠᱟᱱᱟ ᱟᱯᱮᱜ ᱜᱮ
ᱦᱮᱸ ᱟᱞᱮ ᱥᱮᱫ ᱫᱚ ᱟᱹᱨᱠᱤ ᱾ ᱯᱨᱟᱭ ᱚᱱᱠᱟ ᱫᱚᱥ ᱵᱟᱨᱚ ᱫᱤᱱ ᱜᱟᱱ ᱦᱩᱭᱱᱟ ᱱᱤᱢᱱᱚ ᱪᱟᱯ ᱜᱮ ᱫᱚᱦᱚ ᱟᱠᱟᱫᱟᱭ᱾ ᱛᱚ ᱯᱚᱛᱤ ᱫᱤᱱ ᱜᱮ ᱫᱟᱜ ᱵᱟᱲᱟ ᱟᱞᱮ ᱠᱟᱱᱟᱭ ᱠᱟᱹᱴᱤᱡ ᱠᱟᱹᱴᱤᱡ ᱫᱚ ᱟᱫᱚ ᱚᱱᱟᱛᱮ ᱪᱟᱥ ᱵᱟᱲᱟ ᱠᱚᱫᱚ ᱯᱨᱟᱭ ᱦᱳᱭ ᱪᱟᱵᱟ ᱞᱮ ᱜᱚᱴᱟ ᱜᱮᱞᱮ ᱪᱟᱵᱟ ᱟᱹᱜᱩ ᱟᱠᱟᱫᱟ᱾ ᱚᱱᱟ ᱡᱟᱦᱟᱸ ᱵᱚᱱ ᱞᱟᱹᱭᱫᱟ ᱛᱚᱞᱟ ᱜᱟᱹᱰᱤ ᱠᱷᱮᱛ, ᱡᱟᱦᱟᱸ ᱨᱮᱵᱚᱱ ᱛᱚᱞᱟᱭ ᱜᱮᱭᱟ᱾ ᱛᱚ ᱚᱱ ᱚᱱᱮᱱᱟᱜ ᱠᱚ ᱠᱷᱮᱛ ᱥᱩᱫᱷᱩ ᱵᱟᱹᱠᱤ ᱢᱮᱱᱟᱜ-ᱟ᱾ ᱵᱟᱹᱠᱤ ᱫᱚ ᱡᱷᱚᱛᱚ ᱦᱳᱭ ᱠᱟᱱᱟ᱾
ᱦᱩᱸ᱾
ᱛᱚᱵᱮ ᱟᱯᱮ ᱚᱱᱛᱮ ᱫᱚ ᱜᱚᱝᱠᱮ ᱪᱮᱫ ᱞᱤᱧ ᱢᱮᱱᱟ ᱡᱮ ᱵᱚᱪᱷᱚᱨ ᱨᱮ ᱪᱮᱫᱠᱟ ᱢᱤᱫ ᱫᱷᱟᱣ ᱜᱮ ᱪᱟᱥ ᱦᱩᱭᱩᱜ ᱟ ᱥᱮ ᱵᱟᱨ ᱦᱟ ᱦᱩᱭᱩᱜ ᱠᱟᱱ ᱜᱮᱭᱟ᱾
ᱚᱻ ᱟᱞᱮ ᱫᱚ ᱠᱟᱹᱴᱤᱡ ᱵᱤᱞᱟᱹᱫ ᱧᱚᱜ ᱜᱮᱭᱟᱞᱮ᱾ ᱛᱚ ᱟᱞᱮ ᱫᱚ ᱦᱩᱲᱩ ᱫᱚ ᱢᱟᱱᱮ ᱱᱚᱣᱟ ᱦᱩᱲᱩ ᱨᱟᱠᱟᱵ ᱯᱚᱨᱮ ᱟᱹᱨᱠᱤ ᱟᱨᱚ ᱫᱷᱚᱨᱚᱱ ᱦᱩᱲᱩᱞᱮ ᱨᱚᱦᱚᱭ ᱜᱮᱭᱟ ᱟᱹᱨᱠᱤ᱾ ᱢᱟᱱᱮ ᱦᱳᱲᱳ ᱫᱚ ᱵᱟᱨ ᱫᱷᱟᱣ ᱞᱮ ᱨᱚᱦᱚᱭ ᱜᱮᱭᱟ ᱟᱹᱨᱠᱤ᱾ ᱚᱱᱠᱟ ᱛᱟᱦᱚᱸᱞᱮ ᱜᱚᱝᱠᱮ ᱟᱯᱮᱥᱮᱫ ᱫᱚ ᱦᱳᱲᱳ ᱠᱚᱫᱚ ᱛᱤᱱ ᱵᱟᱨ ᱯᱮ ᱨᱚᱦᱚᱭ ᱜᱮᱭᱟ ᱥᱮ ᱪᱮᱫ ᱞᱮᱠᱟ ᱯᱮ ᱨᱚᱦᱚᱭ ᱜᱮᱭᱟ᱾
ᱦᱳᱲᱳ ᱠᱚᱫᱚ ᱵᱚᱞᱛᱮ ᱜᱮᱞᱮ ᱱᱚᱣᱟ ᱡᱟᱦᱟᱸ ᱥᱮᱨᱢᱟ ᱫᱟᱜ ᱡᱟᱹᱲᱤ ᱱᱚᱣᱟ ᱡᱟᱦᱟᱸ ᱦᱩᱭᱩᱜ ᱠᱟᱱᱟ ᱚᱱᱟ᱾ ᱛᱮᱜᱮ ᱦᱩᱲᱩ ᱠᱚᱫᱚ ᱚᱱᱠᱟ ᱫᱟᱜ ᱨᱮᱱᱟᱜ ᱵᱮᱵᱚᱥᱛᱷᱟ ᱫᱚ ᱵᱟᱹᱱᱩᱜ-ᱟ ᱡᱮ᱾
ᱡᱟᱦᱟᱸ ᱨᱮᱫᱚ ᱢᱤᱱᱤ ᱢᱤᱱᱤ ᱠᱚ ᱚᱱᱠᱟ ᱫᱚ ᱵᱟᱹᱱᱩᱜ-ᱟ ᱟᱯᱮ ᱚᱱᱛᱮ ᱜᱮ᱾
ᱦ
ᱠᱟᱹᱢᱤᱱᱤ ᱥᱮ ᱠᱮᱱᱮᱞ ᱠᱚ ᱚᱝᱠᱟ ᱵᱮᱵᱚᱥᱛᱷᱟ ᱢᱮᱱᱟᱜ ᱜᱮᱭᱟ?
ᱦᱮᱸ ᱟᱞᱮ ᱥᱮᱫ ᱫᱚ, ᱠᱮᱱᱮᱞ ᱠᱚᱫᱚ ᱢᱮᱱᱟᱜ ᱫᱚ ᱢᱮᱱᱟᱜ ᱛᱟᱦᱮᱸᱜ ᱠᱟᱱᱟ ᱟᱫᱚ ᱠᱮᱱᱮᱞ ᱠᱚᱛᱮ ᱫᱚ ᱚ ᱢᱟᱱᱮ ᱟᱹᱰᱤ ᱫᱤᱱ ᱠᱚ ᱚᱝᱠᱟ ᱢᱮᱨᱟᱢᱚᱛ ᱠᱚ ᱠᱮᱱᱮᱞ ᱠᱚᱨᱮᱜ ᱵᱟᱹᱱᱩᱜᱼᱟ ᱛᱟᱦᱚᱞᱮ ᱚᱱᱟ ᱫᱚ ᱠᱮᱱᱮᱞ ᱠᱚᱫᱚ ᱵᱟᱹᱭ ᱵᱟᱹᱭᱛᱮ ᱫᱷᱟᱯᱟᱣ‌ ᱟᱠᱟᱱᱟ᱾ ᱟᱫᱚ ᱥᱟᱱᱟᱢ ᱦᱚᱲᱟᱜ ᱜᱮ ᱢᱟᱱᱮ, ᱢᱤᱱᱤ ᱠᱚᱠᱚ ᱵᱟᱹᱭᱥᱟᱹᱣ ᱡᱚᱝᱟ ᱟᱠᱟᱜ ᱱᱤᱜ-ᱟ ᱦᱮᱛᱟᱨ ᱫᱚ ᱟᱨᱠᱤ᱾ ᱛᱚ ᱚᱱᱟ ᱢᱤᱱᱤ ᱠᱚᱛᱮ ᱟᱨᱠᱤ ᱱᱮᱛᱟᱨ ᱫᱚᱠᱚ ᱵᱮᱥᱤ ᱠᱚ ᱪᱟᱥ ᱵᱟᱲᱟᱭᱮᱫᱟ᱾
ᱟᱨ ᱛᱚᱵᱮ ᱜᱚᱝᱠᱮ ᱡᱟᱦᱟᱸᱭ ᱢᱮᱱᱟᱢ ᱵᱟᱨ ᱪᱷᱚᱴ ᱪᱟᱥ ᱦᱩᱭᱩᱜᱼᱟ ᱡᱟᱦᱟᱸ ᱢᱟᱱᱮ ᱱᱚᱜ-ᱚᱭ ᱱᱤᱭᱟᱹ ᱵᱷᱟᱨ ᱛᱚ ᱦᱩᱲᱩ ᱠᱚ ᱪᱟᱥ ᱦᱩᱭᱩᱜ ᱠᱟᱱᱟ ᱢᱟᱱᱮ ᱟᱨ ᱯᱚᱨᱮᱨ ᱫᱷᱟᱣ ᱫᱚ ᱪᱮᱫ ᱠᱚ ᱪᱟᱥ ᱦᱩᱭᱩᱜ ᱜᱮᱭᱟ?
ᱦᱮᱸ ᱟᱫᱚ ᱟᱞᱮ ᱫᱚ ᱱᱚᱣᱟ ᱦᱩᱲᱩ ᱨᱟᱠᱟᱵ ᱯᱚᱨᱮ, ᱟᱨᱚ ᱛᱚᱞᱟ ᱞᱮ ᱜᱤᱰᱤᱭᱟ ᱫᱷᱚᱨᱚᱱ ᱦᱩᱲᱩ ᱞᱮ ᱨᱚᱦᱚᱭᱟ᱾
ᱦᱮᱸ ᱟᱞᱮ ᱫᱚ ᱦᱩᱲ ᱜᱮ, ᱦᱮᱸ ᱠᱚᱜ ᱢᱟᱱᱮ ᱦᱳᱲᱳ ᱢᱟᱞᱮ ᱨᱚᱦᱚᱭ ᱜᱮᱭᱟ ᱟᱫᱚ ᱚᱱᱟ ᱥᱟᱶ ᱥᱟᱶᱛᱮ ᱩᱱᱫᱚ ᱟᱫᱚ ᱥᱚᱵᱽᱡᱤ ᱠᱚ ᱟᱨᱠᱤ ᱨᱮᱭᱟᱲ ᱫᱤᱱ ᱱᱟᱜ ᱡᱟᱦᱟᱸ ᱥᱚᱵᱽᱡᱤ ᱠᱚ ᱦᱩᱭᱩᱜ ᱜᱮᱭᱟ᱾ ᱛᱚ ᱚᱱᱟ ᱥᱚᱵᱽᱡᱤ ᱠᱚᱦᱚᱸ ᱟᱨᱠᱤ ᱞᱮ ᱨᱚᱦᱚᱭ ᱨᱚᱦᱚᱭ ᱜᱮᱭᱟ ᱟᱫᱚ᱾ ᱟᱨᱠᱤ ᱡᱟᱦᱟᱸ, ᱡᱟᱦᱟᱸ ᱠᱚᱫᱚ ᱚᱲᱟᱜ ᱚᱲᱟᱜ ᱥᱩᱨ ᱠᱚ ᱨᱮᱱᱟᱜ ᱠᱷᱮᱛ ᱟᱨᱠᱤ ᱠᱟᱹᱴᱤᱡ ᱜᱷᱩᱴᱩ ᱜᱷᱩᱴᱩ ᱧᱚᱜ ᱠᱷᱮᱛ, ᱛᱚ ᱚᱱᱟ ᱠᱚᱨᱮᱜ ᱫᱚ ᱟᱨᱠᱤ ᱚᱱᱟ ᱡᱟᱦᱟᱸ ᱨᱮᱭᱟᱲ ᱫᱤᱱ ᱨᱮᱱᱟᱜ ᱥᱚᱵᱽᱡᱤ ᱯᱷᱩᱞ ᱠᱚᱯᱤ, ᱵᱟᱸᱫᱷᱟ ᱠᱚᱯᱤ, ᱥᱮ ᱛᱩᱲᱤ ᱠᱚ ᱟᱨᱠᱤ, ᱱᱚᱝᱠᱟᱱᱟᱜ ᱥᱚᱵᱽᱡᱤ ᱠᱚ ᱟᱨᱠᱤᱞᱮ ᱨᱚᱦᱚᱭ ᱵᱟᱲᱟᱭ ᱜᱮᱭᱟ, ᱾ ᱛᱟᱦᱚᱞᱮ ᱜᱚᱝᱠᱮ ᱟᱯᱮ ᱫᱚ ᱪᱮᱫ ᱠᱚᱯᱮ ᱨᱚᱦᱚᱭ ᱵᱟᱲᱟᱭ ᱜᱮᱭᱟ?
ᱟᱫᱚ ᱜᱚᱝᱠᱮ ᱚᱱᱟ ᱞᱮᱠᱟ ᱛᱮᱫᱚ ᱚᱝᱠᱟ ᱫᱚ ᱟᱞᱮ ᱫᱚ ᱵᱟᱞᱮ ᱨᱚᱦᱚᱭᱟ ᱚᱝᱠᱟ ᱫᱟᱜ ᱵᱮᱵᱚᱥᱛᱷᱟ ᱵᱟᱹᱱᱩᱜ ᱠᱷᱟᱹᱛᱤᱨ ᱛᱮ ᱨᱚᱦᱚᱭ ᱫᱚ ᱵᱟᱝ ᱦᱩᱭᱩᱜ ᱜᱮᱭᱟ᱾
ᱦᱮᱸ ᱦᱮᱸ᱾
ᱠᱤᱨᱤᱧ ᱠᱟᱛᱮᱫ ᱜᱮ ᱡᱚᱢ ᱦᱩᱭᱩᱜ ᱜᱮᱭᱟ᱾ ᱛᱚᱵᱮ ᱜᱚᱝᱠᱮ ᱚᱱᱛᱮ ᱫᱚ ᱪᱮᱫ ᱞᱤᱧ ᱢᱮᱱᱟ,
ᱦᱮᱸ᱾
ᱡᱟᱦᱟᱸ ᱱᱚᱣᱟ ᱫᱚ ᱟᱯᱮ ᱫᱚ ᱛᱚ ᱫᱟᱜ ᱵᱮᱵᱚᱥᱛᱛᱟ ᱢᱮᱱᱟᱜ ᱜᱮᱭᱟ,
ᱦᱮᱸ᱾
ᱛᱟᱦᱮᱸᱱ ᱱᱚᱝᱠᱟ ᱡᱟᱦᱟᱸ ᱟᱯᱮ ᱥᱚᱵᱽᱡᱤ ᱠᱚᱯᱮ ᱨᱚᱦᱚᱭ ᱜᱮᱭᱟ ᱚᱱᱟ ᱫᱚ ᱱᱚᱝᱠᱟ ᱡᱚᱢ ᱥᱩᱢᱩᱢ ᱚᱲᱟᱜ ᱡᱚᱢ ᱥᱩᱢᱩᱝ ᱥᱮ ᱟᱠᱷᱨᱤᱧ ᱞᱟᱹᱜᱤᱫ ᱦᱚᱸ ᱯᱮ ᱨᱚᱦᱚᱭ ᱜᱮᱭᱟ?
ᱟᱫᱚ ᱱᱤᱛᱚᱜ ᱟᱞᱮ ᱫᱚ ᱢᱟᱱᱮ ᱦᱳᱲᱳ ᱜᱮ ᱵᱟᱨ ᱫᱷᱟᱣᱞᱮ ᱨᱚᱦᱚᱭ ᱜᱮᱭᱟ ᱟᱫᱚ ᱡᱟᱦᱟᱸ ᱠᱚ ᱥᱚᱵᱽᱡᱤ ᱞᱮ ᱨᱚᱦᱚᱭ ᱜᱮᱭᱟ ᱟᱨᱠᱤ ᱩᱱᱟᱹᱜ ᱜᱟᱱ ᱠᱷᱮᱛ ᱫᱚ ᱵᱟᱝ ᱵᱟᱧᱪᱟᱣ ᱛᱟᱦᱮᱸᱱ ᱛᱟᱞᱮ ᱜᱮᱭᱟ ᱡᱮ ᱮᱴᱟᱜ ᱥᱚᱵᱽᱡᱤ ᱜᱟᱱ ᱟᱹᱰᱤ ᱢᱟᱱᱮ ᱟᱠᱷᱨᱤᱧ ᱞᱮᱠᱟ ᱨᱚᱦᱚᱭ ᱫᱚ ᱤᱝᱠᱟᱹ ᱡᱟᱜᱜᱮ ᱠᱚᱢ ᱵᱟᱨᱭᱟ ᱯᱮᱭᱟ ᱠᱷᱮᱛ ᱞᱮ ᱨᱚᱦᱚᱭ ᱵᱟᱲᱟᱭ ᱜᱮᱭᱟ, ᱛᱚ ᱱᱚᱣᱟ ᱠᱚᱫᱚ ᱢᱟᱱᱮ ᱥᱩᱫᱷᱩ ᱚᱲᱟᱜ ᱨᱮ ᱡᱚᱢ ᱵᱟᱲᱟ ᱠᱚ ᱞᱟᱹᱜᱤᱫ ᱜᱮ ᱟᱨᱠᱤ, ᱢᱟᱱᱮ ᱟᱠᱷᱨᱤᱧ ᱵᱟᱲᱟ ᱠᱚ ᱞᱟᱹᱜᱤᱫ ᱫᱚ ᱟᱨ ᱠᱤ ᱚᱝᱠᱟ ᱫᱚ ᱵᱟᱝ᱾ ᱚᱝᱠᱟ ᱫᱷᱟᱨᱟ ᱦᱩᱸ᱾
ᱛᱚᱵᱮ ᱜᱚᱝᱠᱮ ᱞᱤᱧ ᱢᱮᱱᱫᱟ ᱟᱵᱮᱱ, ᱟᱵᱮᱱ ᱫᱚ ᱪᱮᱫ ᱵᱮᱱ ᱪᱤᱠᱟᱭᱛᱮ ᱱᱚᱝᱠᱟ ᱚᱞᱚᱜ ᱯᱟᱲᱦᱟᱜ ᱥᱮ ᱱᱚᱝᱠᱟ ᱠᱟᱹᱢᱤ ᱠᱚᱜᱮ?
ᱢᱟ ᱟᱹᱞᱤᱧ ᱫᱚ ᱦᱮᱛᱚᱜ ᱫᱚ ᱚᱞᱚᱜ ᱯᱟᱲᱦᱟᱜ ᱠᱟᱱ ᱜᱮᱭᱟᱞᱤᱧ ᱟᱨᱠᱤ ᱠᱟᱹᱢᱤ ᱠᱚᱫᱚ ᱠᱟᱹᱢᱤ ᱠᱚᱫᱚ ᱟᱫᱚ ᱚᱲᱟᱜ ᱠᱚ ᱪᱟᱞᱟᱣ ᱵᱟᱲᱟ ᱦᱩᱭ ᱞᱮᱝᱠᱷᱟᱱ ᱫᱚ ᱟᱫᱚ ᱚᱲᱟᱜ ᱠᱚ ᱨᱮᱱᱟᱜ ᱠᱟᱹᱢᱤ ᱠᱚᱫᱚ ᱥᱮ ᱦᱳᱲᱳ ᱥᱤᱭᱳᱜ ᱠᱚ ᱚᱱᱟ ᱠᱚᱫᱚᱞᱤᱧ ᱵᱟᱲᱟᱭ ᱫᱚᱞᱤᱧ ᱵᱟᱲᱟᱭ ᱜᱮᱭᱟ᱾ ᱛᱚ ᱚᱱᱟ ᱠᱚᱦᱚᱸ ᱠᱟᱹᱢᱤ ᱵᱟᱲᱟ ᱠᱚᱫᱚ ᱦᱩᱭᱩᱜ ᱜᱮᱭᱟ ᱚᱲᱟᱜ ᱠᱚ ᱪᱟᱞᱟᱣ ᱵᱟᱲᱟ ᱦᱩᱭ ᱞᱮᱝᱠᱷᱟᱱ᱾
ᱦᱮᱸ ᱦᱮᱸ, ᱜᱚᱝᱠᱮ ᱛᱚᱵᱮ ᱱᱚᱣᱟ ᱪᱟᱥ ᱨᱮ ᱠᱷᱮᱛ ᱠᱚᱵᱤᱱ ᱪᱟᱞᱟᱣ ᱵᱟᱲᱟ ᱞᱮᱱ ᱜᱮᱭᱟ ᱥᱮ ᱵᱟᱝ?
ᱦᱮᱸ ᱪᱟᱥ ᱨᱮ ᱟᱹᱞᱤᱧ ᱫᱚ, ᱚ ᱪᱟᱞᱟᱣ ᱵᱟᱲᱟ ᱞᱮᱱᱟᱞᱤᱧ ᱡᱟᱦᱟᱸ ᱛᱚ ᱟᱹᱞᱤᱧ ᱫᱚ ᱠᱚᱲᱟ ᱜᱤᱫᱟᱹᱨ ᱦᱚᱲ ᱛᱚ ᱚᱱᱮ ᱥᱤᱭᱳᱜ ᱠᱚᱫᱚ ᱦᱮᱛᱟᱨ ᱫᱚ ᱢᱟᱱᱮ ᱵᱟᱵᱚᱱ ᱥᱤᱭᱮᱫᱟ ᱴᱨᱟᱠᱴᱟᱨ ᱤᱭᱟᱹ ᱢᱟᱱᱮ ᱱᱟᱦᱮᱞ ᱠᱚᱛᱮ ᱫᱚ, ᱱᱤᱛᱚᱜ ᱴᱟᱠᱴᱟᱨ ᱠᱚᱛᱮ ᱜᱮ ᱥᱤ ᱦᱩᱭᱩᱜ ᱠᱟᱱᱟ ᱟᱫᱚ ᱥᱤᱭᱳᱜ ᱫᱚ ᱵᱟᱝ ᱦᱳᱭᱳᱜ ᱠᱟᱱᱟ ᱢᱟᱱᱮ ᱚᱱᱟ ᱟᱲᱮ ᱞᱟᱜ ᱠᱚᱫᱚ, ᱤᱧ ᱧᱮᱞ ᱜᱮᱞᱤᱧ ᱪᱟᱞᱟᱜ ᱜᱮᱭᱟ᱾ ᱫᱤᱱ ᱜᱮᱞᱤᱧ ᱪᱟᱞᱟᱜ ᱜᱮ ᱛᱮᱦᱤᱧ ᱦᱚᱸᱞᱤᱧ ᱪᱟᱞᱟᱣ ᱞᱮᱱᱟ ᱟᱨᱠᱤ, ᱱᱚᱝᱠᱟ᱾ ᱛᱟᱦᱚᱞᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ?
ᱟᱹᱞᱤᱧ ᱫᱚ ᱵᱚᱞᱛᱮ ᱜᱮ ᱚᱞᱚᱜ ᱯᱟᱲᱦᱟᱜ ᱫᱚ ᱵᱟᱹᱞᱤᱧ ᱚᱞᱚᱜ ᱯᱟᱲᱦᱟᱜ ᱜᱮᱭᱟ ᱢᱟᱱᱮ ᱱᱚᱣᱟ ᱱᱚᱝᱠᱟ ᱪᱟᱥ ᱥᱤᱡᱤᱱ ᱨᱮᱫᱚ ᱱᱚᱣᱟ ᱚᱲᱟᱜ ᱠᱚᱨᱮ ᱜᱮ ᱦᱩᱲᱩ ᱠᱚᱞᱤᱧ ᱪᱟᱥ ᱵᱟᱲᱟᱭᱟ ᱟᱨ ᱱᱚᱣᱟ ᱠᱚ ᱪᱟᱵᱟ ᱠᱟᱛᱮᱫ ᱫᱚ ᱵᱟᱨᱦᱮ ᱫᱤᱥᱚᱢ ᱥᱮᱫ ᱞᱤᱧ ᱠᱟᱹᱢᱤ ᱜᱮᱭᱟ᱾
ᱟᱪᱪᱷᱟ ᱟᱪᱪᱷᱟ᱾
ᱟᱨ ᱪᱮᱫ? ᱦᱩᱸ ᱵᱟᱡᱟᱨ ᱠᱟᱹᱢᱤ ᱠᱚᱦᱚᱸ ᱡᱟᱹᱥᱛᱤ ᱥᱟᱺᱜᱤᱧ ᱧᱚᱜ ᱜᱮᱛᱮ ᱟᱨ ᱚᱱᱠᱟ ᱯᱚᱭᱥᱟ ᱠᱚᱦᱚᱸ ᱵᱟᱝ ᱧᱟᱢᱚᱜ ᱜᱮ᱾ ᱮᱱᱛᱮᱫ ᱫᱚ ᱩᱱᱟᱹᱜ ᱵᱟᱝ ᱤᱭᱟᱹ ᱦᱩᱭ ᱠᱟᱱᱟ ᱵᱟᱨᱦᱮ ᱫᱤᱥᱚᱢ ᱥᱮᱫ ᱜᱮ᱾
ᱦᱮᱸ ᱦᱮᱸ,
ᱜᱚᱝᱠᱮ ᱛᱚᱵᱮ ᱚᱱᱛᱮ ᱪᱮᱫ ᱞᱮᱠᱟ ᱢᱟᱱᱮ ᱦᱟᱹᱠᱩ ᱠᱚᱵᱮᱱ ᱥᱟᱵ ᱵᱟᱲᱟ ᱞᱮᱫ ᱠᱚ ᱜᱮᱭᱟ? ᱦᱟᱹᱠᱩ, ᱠᱟᱴᱠᱚᱢ ᱠᱚᱫᱚ,
ᱱᱚᱜ-ᱚᱭ ᱡᱮ ᱦᱟᱹᱠᱩ, ᱠᱟᱴᱠᱚᱢ ᱵᱮᱱ ᱞᱟᱹᱭ ᱮᱫᱟ ᱟᱫᱚ ᱟᱞᱮ ᱥᱮᱫ ᱫᱚ ᱦᱟᱹᱠᱩ, ᱠᱟᱴ- ᱚᱱᱠᱟ ᱟᱹᱰᱤ ᱞᱟᱜ ᱞᱟᱜ ᱛᱮ ᱢᱮᱫᱴᱟᱱ ᱵᱟᱨᱮ ᱛᱮᱠᱚ ᱧᱟᱢ ᱫᱚᱠᱚ ᱧᱟᱢᱚᱜ ᱠᱟᱱ ᱜᱮᱭᱟ ᱟᱨᱠᱤ᱾ ᱟᱫᱚ ᱥᱟᱵ ᱵᱟᱲᱟ ᱫᱚ ᱥᱟᱵ ᱵᱟᱲᱟ ᱦᱩᱭ ᱞᱮᱱᱟ ᱟᱨᱠᱤ, ᱚᱱᱠᱟ ᱩᱛᱩ ᱵᱟᱲᱟ ᱠᱚ ᱞᱮᱠᱟ ᱫᱚ ᱯᱨᱚᱛᱤᱫᱤᱱ ᱜᱮ ᱠᱟᱹᱴᱤᱡ ᱥᱟᱵ ᱵᱟᱲᱟᱜ ᱜᱮᱭᱟ ᱠᱚ᱾ ᱦᱩᱲᱩ ᱨᱚᱦᱚᱭ ᱠᱚᱠᱚ ᱪᱟᱞᱟᱜ ᱜᱮᱭᱟ ᱛᱚ, ᱥᱟᱵ ᱟᱹᱜᱩ ᱠᱚ ᱜᱮᱭᱟ ᱟᱨᱠᱤ ᱟᱫᱚ ᱛᱚᱵᱮ ᱯᱟᱹᱦᱤᱞ ᱡᱟᱦᱟᱸ ᱞᱮᱠᱟ ᱟᱹᱞᱤᱧ ᱦᱟᱹᱠᱩ, ᱠᱟᱴᱠᱚᱢ ᱞᱤᱧ ᱧᱮᱞ ᱮᱫ ᱠᱚᱣᱟ ᱜᱤᱫᱽᱨᱟᱹ ᱩᱢᱮᱨ ᱨᱮ᱾ ᱛᱳ ᱩᱱᱟᱹᱜ ᱜᱟᱱ ᱫᱚ ᱟᱨᱠᱤ ᱦᱟᱹᱠᱩ, ᱠᱟᱴᱠᱚᱢ ᱫᱚ ᱦᱮᱛᱟᱨ ᱫᱚ ᱟᱨᱠᱤ ᱵᱟᱝ ᱠᱚ ᱧᱮᱞᱚᱜ ᱠᱟᱱᱟ᱾ ᱛᱚ ᱟᱯᱮ ᱥᱮᱫ ᱜᱮ ᱪᱮᱫ ᱞᱮᱠᱟ ᱦᱟᱹᱠᱩ, ᱠᱟᱴᱠᱚᱢ ᱠᱚᱫᱚ? ᱟᱨ ᱫᱚ
ᱟᱞᱮ ᱥᱮᱫ ᱦᱚᱸ ᱜᱚᱝᱠᱮ ᱚᱱᱠᱟ ᱜᱮ ᱟᱫᱚ ᱮᱠᱷᱚᱱ ᱫᱚ ᱢᱟᱱᱮ ᱥᱟᱨ ᱠᱚ ᱨᱟᱱ ᱠᱚ ᱡᱩᱜᱽ ᱛᱮ ᱮᱠᱷᱚᱱ ᱢᱟᱱᱮ ᱦᱟᱹᱠᱩ, ᱠᱟᱴᱠᱚᱢ ᱠᱚᱦᱚᱸ ᱵᱚᱞᱛᱮ ᱜᱮᱞᱮ ᱦᱟᱹᱠᱩ ᱫᱚ ᱵᱟᱝ ᱨᱮᱦᱚᱸ ᱠᱟᱴᱠᱚᱢ ᱠᱚᱫᱚ ᱠᱚ ᱜᱚᱡ ᱡᱟᱣᱨᱟᱜ ᱠᱟᱱᱟ ᱛᱚ᱾
ᱦᱩᱸ ᱦᱩᱸ,
ᱱᱟᱱᱟ ᱨᱚᱠᱚᱢ ᱚᱱᱟ ᱥᱟᱨ ᱠᱚᱵᱚᱱ ᱵᱮᱵᱚᱦᱟᱨ ᱮᱫᱟ᱾
ᱦᱮᱸ ᱦᱮᱸ
ᱩᱱᱠᱩ ᱠᱚᱫᱚ ᱠᱚ ᱜᱚᱡ ᱡᱟᱣᱨᱟᱜ ᱠᱟᱱᱛᱮ ᱚᱱᱠᱟ ᱢᱟᱱᱮ ᱠᱤᱪᱷᱩ ᱥᱮᱨᱢᱟ ᱞᱟᱦᱟ ᱫᱚ ᱵᱷᱟᱹᱞᱤ ᱜᱮᱠᱚ ᱛᱟᱦᱮᱸ ᱠᱟᱱᱟ ᱮᱠᱷᱚᱱ ᱫᱚ ᱠᱚᱢ ᱜᱮᱠᱚ ᱧᱮᱞᱚᱜ ᱠᱟᱱᱟ᱾
ᱟᱪᱪᱷᱟ ᱟᱪᱪᱷᱟ ᱦᱩᱸ ᱦᱩᱸ,
ᱟᱨ ᱚᱱᱠᱟ ᱟᱵᱮᱱ ᱫᱚ ᱪᱮᱞᱮᱠᱟ ᱱᱚᱠᱝᱟ ᱟᱵᱚ ᱡᱟᱱᱟᱢ ᱟᱲᱟᱝ ᱛᱮᱵᱚᱱ ᱯᱟᱲᱦᱟᱜ ᱜᱮᱭᱟ ᱥᱮ ᱵᱟᱝᱞᱟ ᱚᱝᱠᱟ ᱤᱝᱞᱤᱥ?
ᱟᱫᱚ ᱟᱹᱞᱤᱧ ᱫᱚ ᱡᱟᱱᱟᱢ ᱟᱲᱟᱝ ᱛᱮᱫᱚ ᱵᱟᱝᱞᱤᱧ ᱯᱟᱲᱦᱟᱜ ᱜᱮᱭᱟ ᱵᱟᱝᱞᱟ ᱢᱤᱰᱤᱭᱟᱢ ᱠᱚᱛᱮ ᱜᱮᱞᱤᱧ ᱯᱟᱲᱦᱟᱜ ᱜᱮᱭᱟ᱾ ᱟᱫᱚ ᱟᱹᱞᱤᱧ ᱫᱚ ᱡᱚᱠᱷᱚᱱ ᱯᱳᱭᱞᱳ ᱠᱚ ᱟᱨᱠᱤ ᱠᱚ ᱵᱷᱩᱨᱛᱤ ᱞᱮᱫ ᱞᱤᱧᱟᱹ ᱟᱨᱠᱤ ᱛᱚᱠᱷᱚᱱ ᱫᱚ ᱢᱟᱱᱮ ᱟᱵᱚᱣᱟᱜ ᱡᱟᱦᱟᱸ ᱡᱟᱱᱟᱢ ᱟᱲᱟᱝ ᱛᱮᱜᱮᱞᱤᱧ ᱯᱟᱲᱦᱟᱣ ᱞᱮᱱᱟ᱾ ᱛᱟᱯᱚᱨᱮ ᱟᱫᱚ ᱩᱱᱫᱚ ᱯᱟᱲᱦᱟᱣ ᱠᱟᱛᱮᱫ ᱟᱫᱚ ᱚᱲᱟᱜ ᱦᱚᱲ ᱠᱚᱠᱚ ᱵᱷᱚᱨᱥᱟ ᱵᱟᱠᱚ ᱧᱟᱢ ᱞᱮᱫᱟ ᱡᱮ ᱤᱥᱠᱩᱞ, ᱠᱚᱞᱮᱡᱽ ᱟᱠᱟ ᱨᱮᱵᱚᱱ ᱯᱟᱲᱦᱟᱜᱼᱟ, ᱟᱨᱠᱤ ᱦᱮᱛᱟᱨ ᱢᱟ ᱢᱤᱫᱴᱟᱱ ᱵᱟᱨᱟ ᱛᱟᱹᱣ ᱦᱩᱭ ᱠᱟᱱᱟ᱾ ᱛᱚᱠᱷᱚᱱ ᱫᱚ ᱮᱠᱟᱞ ᱜᱮ ᱵᱟᱝ ᱛᱟᱦᱮᱸᱜ ᱠᱟᱱᱟ᱾ ᱛᱚ ᱚᱱᱟᱛᱮ ᱟᱹᱞᱤᱧ ᱫᱚ ᱡᱟᱱᱟᱢ ᱟᱲᱟᱝ ᱛᱚᱞᱚ ᱵᱟᱹᱜᱤ ᱠᱟᱛᱮᱜ ᱱᱚᱣᱟ ᱵᱟᱝᱞᱟ ᱢᱤᱰᱤᱭᱟᱢ ᱠᱚᱛᱮ ᱜᱮᱞᱤᱧ ᱯᱟᱲᱦᱟᱣᱱᱟ ᱟᱨᱠᱤ᱾ ᱚᱝᱠᱟ ᱛᱚ ᱟᱹᱵᱤᱱ ᱫᱚ ᱪᱮᱫ ᱛᱮᱵᱤᱱ ᱯᱟᱲᱦᱟᱣ ᱵᱟᱲᱟ ᱟᱠᱱᱟ?
ᱟᱞᱤᱧ ᱦᱚᱸ ᱡᱟᱱᱟᱢ ᱟᱲᱟᱝ ᱛᱮᱜᱮᱞᱤᱧ ᱯᱟᱲᱦᱟᱣ ᱫᱚᱞᱤᱧ ᱯᱟᱲᱦᱟᱣ ᱠᱟᱱᱟ᱾ ᱯᱟᱹᱦᱤᱞ ᱢᱟᱱᱮ ᱞᱟᱦᱟ ᱧᱚᱜ ᱫᱚ ᱵᱟᱝᱞᱟ ᱯᱟᱲᱦᱟᱜ ᱠᱟᱱ ᱛᱟᱸᱦᱮᱱᱟ᱾ ᱚᱱᱟ ᱡᱟᱱᱟᱢ ᱟᱲᱟᱝ ᱠᱚ ᱦᱮᱡ ᱠᱟᱛᱮ ᱠᱷᱚᱡ ᱫᱚ ᱡᱟᱱᱟᱢ ᱟᱲᱟᱝ ᱛᱮᱜᱮᱞᱤᱧ ᱯᱟᱲᱦᱟᱣ ᱟᱠᱟᱫᱟ᱾
ᱟᱪᱪᱷᱟ ᱟᱪᱪᱷᱟ ᱟᱹᱰᱤ ᱱᱟᱯᱟᱭ᱾
ᱚᱱᱠᱟ ᱞᱮᱠᱟᱛᱮ ᱜᱚᱝᱠᱮ ᱚᱱᱛᱮ ᱛᱚᱵᱮ ᱤᱛᱩᱱ ᱟᱥᱲᱟ ᱠᱚ ᱚᱱᱟ ᱥᱩᱨ ᱥᱩᱯᱩᱨ ᱠᱚᱨᱮ ᱢᱮᱱᱟᱜ ᱜᱮᱭᱟ ᱡᱟᱱᱟᱢ ᱟᱲᱟᱝ ᱛᱮ?
ᱢᱟᱱᱮ ᱞᱟᱦᱟ ᱛᱮᱫᱚ ᱚᱱᱮ ᱡᱟᱦᱟᱸ ᱯᱨᱟᱭᱢᱟᱨᱤ ᱤᱥᱠᱩᱞ ᱠᱚᱨᱮ ᱠᱚ ᱛᱟᱦᱮᱸᱜ ᱠᱟᱱᱟ ᱟᱨᱠᱤ, ᱛᱚ ᱚᱱᱟ ᱠᱚᱨᱮ ᱫᱚ ᱥᱩᱫᱩ ᱢᱟᱱᱮ ᱢᱟᱱᱮ ᱟᱞᱮ ᱥᱮᱫ ᱫᱚ ᱱᱚᱝᱠᱟ ᱠᱚ ᱞᱟᱹᱭ ᱮᱫ ᱛᱟᱦᱮᱸᱫ ᱢᱟᱥᱴᱟᱨ ᱠᱚ ᱡᱮ ᱟᱯᱮ ᱫᱚ ᱥᱟᱱᱛᱟᱲ ᱠᱟᱱᱟ ᱯᱮ ᱥᱟᱱᱛᱟᱲ ᱜᱤᱫᱽᱨᱟᱹ ᱠᱟᱱᱟ ᱯᱮ ᱟᱯᱮ ᱫᱚ ᱚᱞ ᱪᱤᱠᱤ ᱛᱮ ᱯᱟᱲᱦᱟᱜ ᱛᱟᱯᱮᱭᱟ᱾ ᱢᱟᱱᱮ ᱢᱮᱱᱰᱟᱴᱚᱨᱤ ᱧᱚᱜ ᱢᱤᱫᱴᱟᱝ ᱵᱮᱵᱚᱥᱛᱷᱟ ᱠᱚ ᱫᱚᱦᱚ ᱞᱮᱫᱟ᱾ ᱠᱤᱱᱛᱩ ᱱᱮᱛᱟᱨ ᱫᱚ ᱚᱱᱠᱟ ᱫᱚ ᱵᱟᱹᱱᱩᱜ-ᱟ, ᱡᱮ ᱟᱢ ᱤᱪᱪᱷᱟᱹ ᱢᱚᱛᱚ ᱡᱟᱦᱟᱸ ᱯᱟᱲᱦᱟᱜ ᱥᱟᱱᱟ ᱢᱮᱭᱟ ᱯᱟᱲᱦᱟᱜ ᱟᱢ᱾ ᱟᱨ ᱦᱟᱭ ᱤᱥᱠᱩᱞ ᱠᱚᱨᱮ ᱫᱚ ᱥᱩᱫᱩ ᱢᱟᱱᱮ ᱡᱟᱦᱟᱸ ᱢᱮᱫᱴᱟᱝ ᱯᱷᱟᱥᱴ ᱞᱮᱝᱜᱩᱭᱮᱡ ᱡᱟ ᱛᱟᱦᱮᱸᱱ ᱠᱟᱱ ᱛᱟᱵᱳᱱᱟ᱾ ᱥᱩᱫᱩ ᱚᱱᱟᱴᱟᱜ ᱜᱮ ᱧᱟᱢᱚᱜ ᱠᱟᱱᱟ ᱥᱟᱱᱛᱟᱞᱤ ᱫᱚ ᱡᱮ ᱮᱴᱟᱜ ᱥᱟᱵᱡᱮᱠᱴ ᱠᱚ ᱡᱮ ᱥᱟᱱᱛᱟᱞᱤ ᱛᱤᱧ ᱯᱟᱲᱦᱟᱜᱼᱟ ᱱᱚᱝᱠᱟᱱᱟᱜ ᱤᱥᱠᱩᱞ ᱠᱚᱫᱚ ᱟᱨᱠᱤ᱾ ᱯᱟᱹᱨᱥᱤ ᱫᱚ ᱱᱤᱛᱚᱜ ᱫᱚ ᱟᱨᱠᱤ ᱵᱟᱝ ᱧᱮᱞᱚᱜ ᱠᱟᱱᱟ ᱢᱟᱱᱮ ᱵᱟᱝ ᱞᱮᱠᱟᱜᱮ ᱵᱟᱹᱱᱩᱜᱼᱟ ᱚᱝᱠᱟ᱾ ᱛᱚ ᱟᱯᱮ ᱥᱮᱫ ᱫᱚ ᱜᱚᱝᱠᱮ ᱢᱮᱱᱟᱜ- ᱟ ᱥᱮ ᱪᱮᱫ
ᱦᱮᱸ ᱜᱚᱝᱠᱮ ᱱᱚᱛᱮ ᱫᱚ ᱢᱟᱱᱮ ᱯᱨᱟᱭᱢᱟᱨᱤ ᱠᱷᱚᱡ ᱟᱨᱟᱢᱵᱷᱚ ᱠᱟᱛᱮᱫ ᱦᱟᱭ ᱤᱥᱠᱩᱞ ᱦᱚᱸ ᱟᱨ ᱠᱚᱞᱮᱡᱽ ᱫᱚ᱾ ᱴᱩ ᱡᱷᱟᱹᱞ ᱨᱮ ᱢᱮᱱᱟᱜᱼᱟ
ᱦᱮᱸ ᱦᱮᱸ
ᱦᱮᱸ ᱡᱚᱛᱚ ᱛᱮᱜᱮ ᱢᱟᱱᱮ ᱯᱷᱟᱥᱴ ᱞᱮᱝᱜᱩᱭᱮᱡ ᱟᱯᱮᱥᱮᱫ ᱫᱚ ᱪᱮᱫᱞᱮᱠᱟ ᱢᱮᱱᱫᱟ ᱢᱤᱫᱴᱟᱝ ᱜᱮᱭᱟ ᱱᱚᱱᱛᱮ ᱫᱚ ᱡᱚᱛᱚ᱾ ᱥᱟᱵᱽᱡᱮᱠᱴ ᱞᱮᱠᱟ ᱛᱮᱜᱮ ᱢᱮᱱᱟᱜᱼᱟ ᱟᱫᱚ ᱚᱱᱛᱮ᱾ ᱠᱚᱞᱮᱡᱽ ᱫᱷᱟᱹᱨᱤᱡ ᱫᱚ ᱢᱮᱱᱟᱜ ᱜᱮᱭᱟ ᱦᱳᱭᱛᱳ ᱠᱚ ᱯᱟᱲᱦᱟᱜ ᱠᱟᱱ ᱜᱮᱭᱟ ᱟᱹᱛᱩ ᱠᱚᱨᱮᱱ ᱢᱤᱫ ᱵᱟᱨ᱾ ᱫᱟᱫᱟ ᱛᱟᱠᱚ ᱫᱤᱫᱤ ᱛᱟᱠᱚ ᱠᱚ ᱯᱟᱲᱦᱟᱜ ᱠᱟᱱ ᱜᱮᱭᱟ᱾ ᱚᱱᱛᱮ ᱩᱱᱟᱹᱜ ᱫᱷᱟᱹᱨᱤᱡ ᱫᱚ ᱵᱟᱹᱞᱤᱧ ᱯᱟᱲᱦᱟᱣ ᱠᱟᱜᱼᱟ ᱟᱫᱚ ᱵᱟᱹᱞᱤᱧ ᱞᱟᱹᱭ ᱫᱟᱲᱮᱭᱟᱜ ᱠᱟᱱᱟ ᱟᱥᱟ ᱠᱚᱛᱮ ᱠᱚ ᱯᱟᱲᱦᱟᱜ ᱠᱟᱱ ᱜᱮᱭᱟ ᱦᱳᱭᱛᱳ ᱢᱮᱱᱟᱜ ᱜᱮᱭᱟ᱾
ᱦᱩᱸ ᱦᱩᱸ
ᱛᱚᱵᱮ ᱚᱱᱮ ᱚᱱᱠᱟᱞᱤᱧ ᱞᱟᱹᱭ ᱠᱮᱫᱟ ᱡᱮ ᱟᱞᱮ ᱥᱮᱫ ᱫᱚ ᱢᱟᱱᱮ ᱵᱟᱝ ᱞᱮᱠᱟᱜᱮ ᱟᱨᱠᱤ᱾ ᱱᱤᱛᱚᱜ ᱫᱚ ᱟᱨᱠᱤ ᱚᱱᱟ ᱟᱵᱚᱣᱟᱜ ᱡᱟᱱᱟᱢ ᱟᱲᱟᱝ ᱛᱮᱫᱚ ᱟᱨᱠᱤ᱾ ᱦᱩᱸ
ᱚᱱᱠᱟ ᱞᱮᱠᱟᱛᱮ ᱟᱯᱮ ᱥᱮᱫ ᱚᱱᱠᱟ ᱵᱤᱨ ᱵᱩᱨᱩ ᱠᱚᱫᱚ
ᱦᱮᱸ ᱡᱟᱦᱟᱸ ᱵᱤᱨ ᱵᱩᱨᱩ ᱠᱚᱵᱤᱱ ᱞᱟᱹᱭ ᱫᱟ᱾ ᱛᱚ ᱵᱤᱨ ᱵᱩᱨᱩ ᱫᱚ ᱟᱞᱮ ᱥᱮᱫ ᱫᱚ ᱚᱲᱟᱜ ᱠᱷᱚᱱ ᱫᱚ ᱫᱚᱢᱮ ᱫᱚ ᱵᱟᱭ ᱥᱟᱺᱜᱤᱧ ᱜᱮᱛᱟᱞᱮᱭᱟ ᱾ ᱛᱚ ᱢᱟᱱᱮ ᱵᱤᱨ ᱵᱩᱨᱩ ᱠᱚᱫᱚᱞᱮ ᱚᱱᱠᱟ ᱫᱚ ᱪᱟᱞᱟᱣ ᱫᱚᱞᱮ ᱪᱟᱞᱟᱣ ᱵᱟᱲᱟᱜ ᱜᱮᱭᱟ ᱛᱚ ᱜᱚᱝᱠᱮ ᱟᱯᱮ ᱥᱮᱫ ᱜᱮ ᱵᱤᱨ ᱵᱩᱨᱩ ᱠᱚᱫᱚ ᱛᱤᱱᱟᱹᱜ ᱥᱟᱺᱜᱤᱧ ᱨᱮ? ᱥᱮ ᱢᱮᱱᱟᱜ ᱛᱟᱯᱮ ᱥᱮ ᱵᱟᱹᱱᱩᱜ ᱛᱟᱯᱮ
ᱦᱮᱸ ᱜᱚᱢᱠᱮ ᱥᱟᱸᱜᱤᱧ ᱨᱮ ᱢᱮᱱᱟᱜ ᱜᱮᱭᱟ ᱚᱱᱠᱟ ᱫᱚ ᱪᱟᱞᱟᱜ ᱵᱟᱝ ᱦᱩᱭᱩᱜᱼᱟ ᱥᱮᱸᱫᱽᱨᱟ ᱠᱚ ᱪᱟᱞᱟᱜ ᱨᱮᱦᱚᱸ ᱡᱟᱦᱟᱸ ᱜᱚ ᱜᱚᱴᱟᱣ ᱠᱟᱱ ᱥᱮ ᱱᱮᱰᱟᱣ ᱠᱟᱱ ᱢᱟᱹᱦᱤᱛ ᱠᱚᱨᱮ ᱜᱮ ᱪᱟᱞᱟᱜ ᱦᱩᱭᱩᱜ ᱜᱮᱭᱟ ᱮᱢᱱᱤ ᱠᱤ ᱮᱢᱱᱤ ᱤᱧ ᱫᱚ ᱱᱚᱣᱟ ᱥᱩᱨ ᱥᱩᱯᱩᱨ ᱡᱟᱦᱟᱸ ᱵᱟᱜᱟᱱ ᱠᱚ ᱢᱮᱱᱟᱜᱼᱟ ᱚᱱᱟ ᱠᱚ ᱜᱮ ᱥᱮᱸᱫᱽᱨᱟ ᱦᱩᱭᱩᱜ ᱛᱟᱦᱮᱱ ᱜᱮᱭᱟ ᱾
ᱟᱪᱪᱷᱟ ᱟᱪᱪᱷᱟ ᱟᱫᱚ
ᱠᱷᱩᱵ ᱥᱮᱸᱫᱽᱨᱟ ᱠᱚᱵᱤᱱ ᱪᱟᱞᱟᱜ ᱛᱟᱦᱮᱱ ᱜᱮᱭᱟ ᱥᱮ ᱵᱟᱝ?
ᱦᱮᱸ ᱟᱫᱚ ᱟᱹᱞᱤᱧ ᱡᱚᱠᱷᱚᱱ ᱚᱲᱟᱜ ᱠᱚᱨᱮ ᱜᱮᱞᱤᱧ ᱛᱟᱦᱮᱱ ᱜᱮᱭᱟ ᱡᱚᱠᱷᱚᱱ᱾ ᱟᱫᱚ ᱩᱱ ᱥᱚᱢᱚᱭ ᱫᱚ ᱟᱨᱠᱤ ᱡᱩᱫᱤ ᱥᱮᱸᱫᱽᱨᱟ ᱠᱚ ᱥᱮ ᱟᱞᱮᱭᱟᱜ ᱟᱹᱛᱩ ᱵᱤᱨ ᱠᱚᱨᱮ᱾ ᱡᱩᱫᱤ ᱥᱮᱸᱫᱽᱨᱟ ᱠᱚ ᱠᱚ ᱚᱱᱠᱟ ᱠᱚ ᱞᱟᱹᱭ ᱠᱮᱫᱟ ᱡᱮ ᱦᱚᱲ ᱠᱚ ᱡᱮ ᱥᱩᱠᱨᱤ ᱥᱮ ᱡᱟᱦᱟᱱ ᱪᱤᱞᱤ ᱡᱤᱭᱟᱹᱞᱤ ᱠᱚᱠᱚ ᱦᱮᱡ ᱠᱟᱱᱟ᱾ ᱛᱚ ᱩᱱ ᱥᱚᱢᱚᱭ ᱫᱚ ᱟᱹᱞᱤᱧ ᱦᱚᱸᱞᱤᱧ ᱪᱟᱞᱟᱣ ᱫᱚᱞᱤᱧ ᱪᱟᱞᱟᱣ ᱵᱟᱲᱟ ᱠᱟᱱ ᱜᱮᱭᱟ ᱟᱨᱠᱤ ᱥᱮᱸᱫᱽᱨᱟ ᱫᱚ ᱾ ᱟᱨ ᱚᱱᱠᱟ ᱢᱟᱡᱷᱮᱨ ᱢᱚᱫᱽᱫᱷᱮ ᱚᱱᱠᱟ ᱠᱩᱞᱟᱹᱭ ᱥᱮᱸᱫᱽᱨᱟ ᱠᱚ ᱥᱮ᱾ ᱨᱩᱰᱟᱹ ᱥᱮᱸᱫᱽᱨᱟ ᱠᱚ ᱟᱨᱠᱤ ᱚᱱᱟ ᱢᱟ ᱢᱟᱡᱷᱮ ᱢᱚᱫᱽᱫᱷᱮ ᱪᱟᱞᱟᱣ ᱦᱩᱭᱩᱜ ᱜᱮᱭᱟ ᱟᱨᱠᱤ ᱟᱨ᱾ ᱛᱟᱦᱚᱞᱮ ᱟᱵᱤᱱ ᱫᱚ ᱚᱱᱟ ᱡᱟᱦᱟᱸ ᱱᱮᱰᱟ ᱟᱠᱟᱱ ᱟᱡᱚᱫᱤᱭᱟᱹ ᱵᱩᱨᱩ ᱥᱮᱸᱫᱽᱨᱟ ᱠᱚ ᱥᱮ ᱮᱴᱟᱜ᱾ ᱵᱩᱨᱩ ᱥᱮᱸᱫᱽᱨᱟ ᱠᱚ ᱛᱚ ᱵᱤᱱ ᱪᱟᱞᱟᱣ ᱵᱟᱲᱟ ᱠᱟᱱᱟ ᱥᱮ ᱵᱟᱝ?
ᱵᱟᱝᱠᱮ ᱵᱚᱞᱛᱮ ᱮᱴᱟᱜ ᱵᱩᱨᱩᱧ ᱪᱟᱞᱟᱣ ᱠᱟᱱ ᱨᱮᱦᱚᱸ ᱟᱡᱫᱤᱭᱟᱹ ᱫᱚ ᱟᱹᱣᱨᱤ ᱞᱤᱧ ᱪᱟᱞᱟᱜᱼᱟ ᱠᱤᱱᱛᱩ᱾
ᱢᱚᱱᱮᱛᱮᱭ ᱢᱮᱱᱟ ᱪᱟᱞᱟᱜ ᱟᱹᱞᱤᱧ ᱚᱱᱠᱟ ᱥᱮᱨᱚᱠᱚᱢ ᱟᱛᱳ ᱠᱚᱨᱮ ᱦᱚᱸ ᱵᱟᱹᱱᱩᱜ ᱠᱚᱣᱟ᱾ ᱢᱮᱱᱟᱜ ᱫᱚ ᱢᱮᱱᱟᱜ ᱠᱚᱣᱟ ᱠᱷᱩᱵ ᱠᱚᱢ ᱢᱮᱱᱟᱜ ᱠᱚᱣᱟ ᱵᱟᱠᱚ ᱢᱚᱱᱮᱭᱟᱜᱼᱟ ᱡᱮ ᱪᱟᱞᱟᱜ ᱟᱵᱚᱱ ᱵᱚᱞᱮ ᱾
ᱦᱩᱸ ᱦᱩᱸ
ᱠᱟᱣᱢᱟᱱ ᱫᱟᱣᱠᱟᱱ ᱢᱟᱱᱮ ᱵᱩᱨᱩ ᱠᱚᱨᱮ ᱫᱚᱞᱤᱧ ᱪᱟᱞᱟᱜ ᱛᱟᱦᱮᱱ ᱜᱮᱭᱟ ᱟᱡᱚᱫᱤᱭᱟᱹ ᱫᱚ ᱟᱹᱣᱨᱤ ᱞᱤᱧ ᱪᱟᱞᱟᱜᱼᱟ ᱾
ᱦᱮᱸ᱾ ᱟᱪᱪᱷᱟ ᱟᱪᱪᱷᱟ ᱾ ᱦᱮᱸ᱾ ᱟᱫᱚ ᱟᱹᱞᱤᱧ ᱦᱚᱸ ᱟᱨᱠᱤ ᱚᱱᱠᱟᱜᱮ ᱡᱟᱦᱟᱸ ᱟᱹᱵᱤᱱ ᱡᱮ ᱟᱛᱳ ᱚᱲᱟᱜ ᱠᱚᱨᱮᱱᱟᱜ ᱵᱩᱨᱩ ᱠᱚᱨᱮ ᱜᱮᱵᱤᱱ ᱥᱮᱸᱫᱽᱨᱟ ᱵᱟᱲᱟ ᱠᱟᱫᱟ ᱾ ᱡᱮ ᱡᱟᱦᱟᱸ ᱟᱵᱚᱣᱟᱜ ᱱᱮᱰᱟᱣ ᱟᱠᱟᱱ ᱾ ᱟ ᱡᱟᱦᱟᱸᱵ ᱵᱤᱨ ᱵᱩᱨᱩ ᱠᱚ ᱥᱮᱸᱫᱽᱨᱟ ᱢᱮᱱᱟᱜ ᱫᱚ ᱟᱨᱠᱤ ᱾ ᱛᱚ ᱱᱚᱝᱠᱟᱱᱟᱜ ᱥᱮᱸᱫᱽᱨᱟ ᱠᱚᱦᱚᱸ ᱟᱹᱞᱤᱧ ᱫᱚ ᱟᱨᱠᱤ ᱵᱟᱝᱞᱤᱧ ᱪᱟᱞᱟᱣ ᱵᱟᱲᱟ ᱠᱟᱱᱟ ᱟᱹᱞᱤᱧ ᱦᱚᱸ ᱟᱨᱠᱤ ᱾ ᱛᱚ ᱯᱚᱨᱚᱵᱚᱨᱛᱤ ᱠᱟᱞᱨᱮ ᱧᱮᱞ ᱦᱳᱭᱳᱜᱼᱟ ᱡᱩᱫᱤ ᱪᱟᱞᱟᱣ ᱚᱝᱠᱟ ᱥᱚᱢᱚᱭ ᱠᱚ ᱦᱩᱭᱩᱜ ᱠᱷᱟᱱ ᱫᱚ ᱪᱟᱞᱟᱜ ᱦᱩᱭᱩᱜᱼᱟ ᱚᱵᱚᱥᱥᱚᱭ ᱟᱨᱠᱤ ᱾
ᱚ ᱟᱢᱠᱤ ᱮᱠᱷᱚᱱ ᱫᱚ ᱥᱮᱸᱫᱽᱨᱟ ᱦᱚᱸ ᱢᱤᱫ ᱯᱚᱠᱠᱷᱮ ᱫᱚ ᱢᱟᱱᱮ ᱯᱩᱞᱤᱥ ᱥᱚᱥᱚᱴᱚᱱ ᱥᱮ ᱥᱚᱨᱠᱟᱨ ᱠᱷᱚᱡ ᱠᱚ ᱵᱚᱱᱫᱚᱠ ᱾ ᱠᱟᱱ ᱜᱮᱭᱟ ᱥᱮᱸᱫᱽᱨᱟ ᱠᱚ ᱡᱤᱵᱽᱼᱡᱤᱭᱟᱹᱞᱤ ᱜᱚᱡ ᱠᱚᱠᱚ ᱵᱚᱱᱫᱚᱜ ᱠᱟᱱ ᱜᱮᱭᱟ ᱾
ᱦᱮᱸ ᱦᱮᱸ ᱾
ᱮᱢᱱᱤ ᱫᱤᱱ ᱨᱮ ᱢᱟᱱᱮ ᱟᱨ ᱡᱟᱦᱟᱸ ᱱᱮᱸᱰᱟ ᱟᱠᱟᱱ ᱥᱮ ᱜᱚᱴᱟᱣ ᱟᱠᱟᱱ ᱫᱤᱱ ᱨᱮᱫᱚ ᱠᱚ ᱮᱢᱚᱜ ᱠᱟᱱ ᱜᱮᱭᱟ ᱪᱷᱟᱹᱲ ᱠᱚᱠᱚ ᱡᱮ ᱦᱮᱸ ᱟᱨ ᱚᱱᱟ ᱫᱚ ᱟᱵᱚ ᱫᱟᱨᱟᱭ ᱛᱮᱜᱮ ᱦᱩᱭᱩᱜ ᱾ ᱠᱷᱚᱱᱟᱜ ᱡᱮ ᱩᱱᱫᱤᱱ ᱠᱷᱚᱡ ᱡᱟᱦᱟᱸ ᱥᱮᱸᱫᱽᱨᱟ ᱟᱹᱜᱩ ᱠᱟᱫᱟ ᱵᱚᱱ ᱱᱚᱣᱟ ᱥᱮᱸᱫᱽᱨᱟ ᱫᱚ ᱡᱮᱦᱮᱛᱩ ᱟᱵᱣᱟᱜ ᱢᱮᱱᱟᱜᱼᱟ ᱾
ᱦᱮᱸ ᱦᱮᱸ ᱾
ᱮᱢᱱᱤ ᱫᱤᱱ ᱠᱚᱨᱮ ᱫᱚ ᱠᱚ ᱵᱚᱱᱫᱚ ᱠᱟᱱ ᱜᱮᱭᱟ ᱱᱚᱣᱟ ᱠᱚᱨᱮ ᱦᱚᱸ ᱪᱟᱞᱟᱜ ᱟᱹᱞᱤᱧ ᱫᱚ ᱵᱟᱹᱞᱤᱧ ᱪᱟᱞᱟᱣ ᱠᱟᱱ ᱨᱮᱦᱚᱸ ᱠᱚ ᱪᱟᱞᱟᱣ ᱠᱟᱱ ᱜᱮᱭᱟ ᱟᱛᱳ ᱠᱚᱨᱮᱱ ᱦᱚᱲ ᱠᱚ ᱢᱮᱱᱟ ᱠᱚ ᱮᱢᱱᱤ ᱫᱤᱱ ᱨᱮᱫᱚ ᱵᱟᱠᱚ ᱥᱮᱸᱫᱽᱨᱟ ᱚᱪᱚᱜᱼᱟ ᱾
ᱦᱩᱸ ᱦᱮᱸ ᱡᱟᱦᱟᱸ ᱚᱝᱠᱟ ᱵᱤᱱ ᱞᱟᱹᱭ ᱠᱮᱫᱟ ᱟᱨᱠᱤ ᱾ ᱛᱚ ᱱᱚᱝᱠᱟ ᱫᱚ ᱟᱞᱮ ᱥᱮᱫ ᱦᱚᱸ ᱟᱸᱡᱚᱢ ᱫᱚ ᱟᱸᱡᱚᱢ ᱵᱟᱲᱟ ᱠᱟᱱ ᱜᱮᱭᱟ ᱡᱮ ᱵᱟᱝᱠᱚ ᱥᱮᱸᱫᱽᱨᱟ ᱵᱟᱲᱟ ᱦᱚᱪᱚᱣᱟᱜ ᱠᱟᱱ ᱜᱮᱭᱟ ᱾ ᱛᱚ ᱟᱫᱚ ᱢᱟᱱᱮ ᱩᱱᱟᱹᱜ ᱜᱟᱱ ᱛᱚ ᱵᱤᱨ ᱵᱩᱨᱩ ᱠᱚᱨᱮᱫ ᱛᱚ ᱟᱨ ᱩᱱᱠᱩ ᱡᱟᱦᱟᱸᱭ ᱯᱷᱚᱨᱮᱥᱴᱟᱨ ᱠᱚ ᱢᱮᱱᱟᱜ ᱠᱚᱣᱟ ᱾ ᱵᱤᱨ ᱵᱩᱨᱩ ᱠᱚᱨᱮᱜ ᱛᱚ ᱟᱨ ᱥᱟᱨᱟᱫᱤᱱ ᱫᱚ ᱵᱟᱝᱠᱚ ᱛᱟᱦᱮᱱ ᱜᱮᱭᱟ ᱥᱮ ᱟᱞᱮ ᱥᱮᱫ ᱫᱚ᱾ ᱛᱚ ᱟᱞᱮ ᱫᱚ ᱮᱢᱱᱤ ᱫᱤᱱ ᱠᱚᱨᱮ ᱦᱚᱸ ᱪᱟᱞᱟᱣ ᱫᱚᱞᱮ ᱵᱟᱲᱟᱣ ᱠᱟᱱᱟ ᱫᱚᱢᱮ ᱮᱠᱴᱟ ᱫᱚ ᱮᱴᱠᱮᱴᱚᱬᱮ ᱠᱚᱫᱚ ᱵᱟᱝ ᱦᱳᱭ ᱠᱟᱱ ᱜᱮᱭᱟ ᱥᱮ ᱩᱝᱠᱩ ᱡᱟᱦᱟᱸᱭ ᱯᱷᱚᱨᱮᱥᱴᱟᱨ ᱠᱚᱠᱚ ᱦᱤᱡᱩᱜ ᱜᱮᱭᱟ ᱧᱮᱞ ᱠᱚ᱾ ᱛᱚ ᱱᱩᱠᱩ ᱠᱚ ᱴᱷᱮᱱ ᱦᱚᱸ ᱟᱨᱠᱤ ᱧᱟᱢ ᱵᱟᱲᱟ ᱠᱟᱜ ᱞᱮᱜᱮ ᱠᱚ ᱟᱫᱚ ᱞᱮᱭ ᱜᱮᱭᱟᱞᱮ ᱡᱮ ᱟᱞᱮᱭᱟᱜ ᱥᱟᱣᱛᱟ ᱥᱚᱢᱟᱡᱽ ᱨᱮ ᱱᱚᱣᱟ ᱠᱚᱫᱚ ᱢᱮᱱᱟᱜ ᱜᱮ ᱛᱟᱞᱮᱭᱟ ᱟᱞᱮ ᱫᱚᱞᱮ ᱥᱮᱸᱫᱽᱨᱟᱭ ᱜᱮᱭᱟ᱾ ᱛᱚ ᱟᱨᱠᱤ ᱩᱝᱠᱩᱣᱟᱜ ᱫᱚ ᱫᱚᱢᱮ ᱫᱚ ᱮᱠᱴᱟ ᱫᱚ ᱡᱮ ᱟᱵᱚ ᱢᱟᱱᱮ ᱥᱮᱸᱫᱽᱨᱟ ᱪᱟᱞᱟ ᱞᱮᱠᱷᱟᱱ ᱫᱚ ᱚᱥᱛᱨᱚ ᱠᱚ ᱟᱛᱮᱢ ᱛᱟᱦᱮᱱᱟ ᱥᱮ᱾ ᱛᱚ ᱟᱫᱚ ᱩᱝᱠᱩ ᱚᱱᱟ ᱠᱚᱦᱚᱸ ᱧᱮᱞ ᱠᱟᱛᱮᱜ ᱦᱚᱭᱛᱚ ᱠᱟᱹᱴᱤᱡ ᱵᱚᱛᱚᱨ ᱧᱚᱜ ᱠᱚ ᱵᱩᱡ ᱜᱮᱭᱟ᱾ ᱛᱚ ᱟᱫᱚ ᱩᱱᱟᱹᱜ ᱜᱟᱱ ᱫᱚ ᱫᱚᱢᱮ ᱮᱠᱴᱟ ᱫᱚ ᱵᱟᱝ ᱠᱚ ᱢᱮᱛᱟᱞᱮ ᱜᱮᱭᱟ ᱟᱫᱚ ᱚᱱᱟ ᱞᱟᱹᱭ ᱵᱟᱲᱟ ᱠᱟᱛᱮᱜ ᱠᱚ ᱪᱟᱞᱟᱜᱼᱟ ᱡᱮ ᱦᱮᱸ ᱡᱮᱜ ᱞᱟᱹᱭᱟ ᱠᱚ ᱩᱝᱠᱩ ᱠᱚ ᱞᱟᱹᱭᱟ ᱡᱮ ᱡᱟᱦᱟᱸᱭ ᱠᱚ ᱟᱞᱮ ᱞᱮ ᱟᱲᱟᱜ ᱟᱠᱟᱫ ᱠᱚᱣᱟ ᱠᱚ ᱟᱨᱠᱤ ᱛᱚ ᱟᱹᱰᱤ ᱠᱤᱪᱷᱩ ᱡᱤᱭᱟᱹᱞᱤ ᱠᱚ ᱟᱲᱟᱜᱮᱫ ᱠᱚᱣᱟ ᱥᱮ᱾ ᱛᱚ ᱩᱝᱠᱩ ᱞᱟᱹᱭᱫᱟ ᱩᱱᱠᱩ ᱠᱚᱫᱚ ᱟᱞᱚᱯᱮ ᱥᱟᱵ ᱠᱚᱣᱟ ᱛᱚ ᱡᱟᱦᱟᱸᱭ ᱵᱤᱨ ᱵᱩᱨᱩ ᱨᱮ ᱟᱠᱚ ᱛᱮᱜᱮ ᱠᱚ ᱤᱭᱟᱹ ᱦᱟᱨᱟ ᱵᱩᱨᱩ ᱠᱟᱱᱟ ᱡᱟᱦᱟᱸᱭ ᱡᱤᱵᱽᱡᱤᱭᱟᱹᱞᱤ ᱠᱚ ᱾ ᱛᱚ ᱱᱩᱠᱩ ᱠᱚᱫᱚ ᱥᱟᱵ ᱠᱚᱯᱮ ᱚᱱᱟ ᱫᱚ ᱩᱱᱟᱹᱜ ᱫᱚ ᱵᱟᱝᱞᱮ ᱞᱟᱹᱭᱟ ᱠᱤᱱᱛᱩ ᱡᱟᱦᱟᱸᱭ ᱠᱚᱞᱮ ᱟᱲᱟᱜ ᱟᱲᱟᱜᱮᱫ ᱠᱚᱣᱟᱞᱮ ᱛᱚ ᱱᱩᱠᱩ ᱠᱚᱫᱚ ᱡᱤᱵᱽᱼᱡᱤᱭᱟᱹᱞᱤ ᱠᱚᱫᱚ ᱟᱨᱠᱤ ᱮᱠᱟᱞ ᱥᱟᱵ ᱫᱚ ᱢᱟᱱᱟ ᱜᱮᱭᱟ ᱱᱚᱣᱟ ᱠᱚ ᱩᱝᱠᱩ ᱥᱟᱵ ᱞᱮᱠᱚ ᱠᱷᱟᱱ ᱫᱚ ᱡᱮᱞ ᱛᱟᱠ ᱟᱨᱠᱤ ᱦᱩᱭᱩᱜᱼᱟ ᱱᱚᱝᱠᱟᱱᱟᱜ ᱞᱟᱹᱭ ᱠᱟᱜ ᱞᱮᱭᱟ ᱟᱨᱠᱤ᱾ ᱟᱨ ᱵᱟᱠᱷᱟᱱ ᱫᱚ